ᱦᱮᱸ ᱜᱚᱝᱠᱮ ᱡᱚᱦᱟᱨ ᱜᱮ᱾
ᱜᱚᱢᱠᱮ ᱡᱚᱦᱟᱨ ᱡᱚᱦᱟᱨ ᱥᱟᱹᱜᱩᱱ ᱥᱮᱛᱟᱜ᱾
ᱥᱮᱢ ᱥᱟᱹᱜᱩᱱ ᱥᱮᱛᱟᱜ᱾
ᱦᱩᱸ᱾
ᱛᱚᱵᱮ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ?
ᱮᱸ ᱱᱤᱛ ᱫᱚ ᱦᱟᱸᱜ ᱚᱱᱠᱟ ᱫᱚ, ᱪᱤᱠᱟᱹ ᱫᱚ ᱵᱽᱨᱟᱥ ᱵᱟᱲᱟ ᱠᱟᱛᱮᱜ, ᱫᱟᱠᱟ ᱠᱚ ᱡᱚᱢ ᱞᱟᱹᱜᱤᱫᱽ ᱯᱨᱚᱥᱛᱩᱛ ᱮᱸ ᱱᱚᱝᱠᱟ ᱥᱟᱯᱲᱟᱣ ᱦᱩᱭ ᱠᱟᱱᱟ ᱦᱟᱸᱜ᱾
ᱟᱪᱪᱷᱟᱻ ᱟᱪᱪᱷᱟᱻ, ᱦᱮᱸ ᱟᱪᱪᱷᱟ᱾ ᱛᱟᱞᱦᱮ ᱟᱞᱮ ᱫᱚ ᱱᱟᱦᱟᱸᱜ ᱱᱚᱜ-ᱚᱭ ᱱᱚᱱᱛᱮ ᱥᱮᱛᱟᱜ ᱯᱟᱭᱟᱨ ᱨᱮ ᱵᱷᱳᱨ ᱵᱷᱳᱨ ᱧᱤᱫᱟᱹ ᱪᱟᱨ ᱵᱟᱡᱮᱮ ᱧᱤᱫᱟᱹ ᱢᱚᱴᱟᱼᱢᱩᱴᱤ ᱛᱤᱱ ᱵᱟᱡᱮ ᱥᱮᱱ ᱞᱮᱠᱟ ᱠᱟᱰᱟ ᱟᱲᱟᱜ ᱦᱩᱭ ᱠᱟᱱᱟ, ᱱᱚᱜ-ᱚᱭ ᱱᱤᱛᱚᱜ ᱢᱚᱴᱟᱼᱩᱩᱴᱤ ᱵᱤᱭ‌ ᱠᱟᱹᱜ ᱵᱤ ᱧᱚᱜ ᱠᱟᱱᱟ ᱠᱚ ᱱᱟᱦᱟᱸᱜ ᱟᱨ ᱚᱲᱟᱜ ᱥᱮᱱ ᱤᱫᱤ ᱢᱮᱱ ᱦᱩᱭᱩᱜ ᱠᱟᱱ ᱛᱟᱦᱮᱱ, ᱤᱫᱤ ᱢᱮᱱ ᱦᱳᱭᱳᱜ ᱠᱟᱱᱟ ᱫᱚᱥ ᱵᱟᱡᱮ ᱥᱮᱱ᱾
ᱦᱮᱸ ᱦᱮᱸ ᱥᱤᱛᱩᱝ ᱚᱱᱛᱮ ᱦᱚᱸ ᱥᱤᱛᱩᱝ ᱵᱩᱡᱷᱟᱹᱜ-ᱟ, ᱥᱮ ᱠᱟᱲᱟ ᱦᱚᱸ ᱚᱥᱩᱵᱤᱫᱟ ᱦᱩᱭᱩᱜ ᱠᱟᱲᱟ ᱦᱚᱸ ᱥᱤᱛᱩᱝ ᱠᱚᱣᱟ ᱥᱟᱶᱛᱮ ᱡᱟᱦᱟᱸᱭ ᱚᱸᱰᱮ ᱦᱟᱸᱜ ᱜᱩᱯᱤ ᱭᱤᱡ ‌ᱮ ‌ ᱛᱮᱦᱮᱸᱱᱟ ᱦᱟᱸᱜ ᱩᱱᱠᱩ ᱦᱟᱸᱜ ᱢᱟᱨᱟᱜ ᱦᱚᱲ ᱩᱱᱤ ᱦᱚᱸᱭ ᱮᱸᱻ ᱥᱤᱛᱩᱝᱮ ᱵᱩᱡᱷᱟᱹᱣ ᱛᱮ ᱵᱟᱝ᱾
ᱦᱮᱸ ᱛᱟ ᱪᱷᱟᱲᱟ ᱨᱮᱸᱜᱮᱡ ᱛᱮᱢᱟ ᱩᱱ ᱜᱷᱟᱹᱲᱤᱡ ᱫᱚ ᱜᱩᱯᱤ ᱛᱚ ᱟᱨ ᱵᱟᱭ ᱜᱟᱱᱚᱜ-ᱟ᱾
ᱦᱚᱸ ᱟᱨᱚ ᱨᱮᱸᱜᱮᱡ ᱨᱮᱱᱟᱜ ᱵᱮᱯᱟᱨ ᱢᱮᱱᱟᱜ-ᱟ᱾
ᱦᱮᱸ᱾
ᱩᱸ᱾
ᱢᱟᱱᱮ ᱠᱟᱢᱤ ᱫᱚᱵᱚᱱ ᱠᱟᱹᱢᱤᱭᱟ ᱢᱟᱱᱮ ᱨᱮᱸᱜᱮᱡ ᱛᱮᱫᱚ ᱟᱞᱚ ᱵᱚᱱ ᱠᱟᱢᱤᱭ ᱢᱟ ᱥᱮ ᱪᱮᱫ?
ᱚᱵᱚᱽᱼᱥᱥᱚᱭ ᱱᱚᱣᱟ ᱫᱚ ᱮᱠᱫᱚᱢ ᱡᱚᱛᱷᱟᱛ ᱠᱟᱛᱷᱟ ᱠᱟᱱᱟ᱾
ᱟᱪᱪᱷᱟ ᱜᱚᱝᱠᱮ ᱟᱯᱮ ᱫᱤᱥᱚᱢ ᱨᱮᱫᱚ, ᱪᱤᱞᱤ ᱠᱚ ᱪᱚᱝ ᱯᱮ ᱟᱥᱩᱞ ᱵᱟᱲᱟ ᱠᱚ ᱜᱮᱭᱟ?
ᱟᱞᱮ‌ ᱫᱤᱥᱚᱢ ᱨᱮᱫᱚ ᱚᱱᱠᱟ ᱫᱚ ᱦᱟᱸᱜ ᱱᱩᱠᱩ ᱟᱥᱩᱞ ᱛᱮᱱᱟᱜ ᱢᱟ ᱦᱟᱸᱜ ᱩᱱᱠᱩ ᱡᱟᱠ ᱦᱟᱹᱛᱤ᱾ ᱦᱟᱛᱤ, ᱛᱟᱨᱩᱵ, ᱠᱚᱢᱟ ᱟᱹᱥᱩᱞ ᱠᱚᱢᱟ ᱵᱟᱭ ᱜᱟᱱᱚᱜᱼᱟᱭ᱾ ᱟᱥᱩᱞ ᱞᱮᱠᱟᱱ ᱠᱚᱫᱚ ᱦᱟᱜ ᱡᱟᱱᱣᱟᱨ ᱫᱚ ᱱᱩᱠᱩ ᱜᱮᱠᱚ ᱢᱮᱱᱟᱜ ᱠᱚᱣᱟ ᱡᱮ
ᱴᱟᱜ ᱰᱟᱝᱨᱤ, ᱢᱮᱨᱚᱢ, ᱵᱷᱤᱲᱤ, ᱱᱤᱠᱩ ᱠᱚᱜᱮ ᱦᱟᱜ ᱟᱹᱥᱩᱞᱚᱜᱼᱟ ᱠᱚ, ᱦᱩ
ᱦᱩ ᱟᱞᱮ ᱥᱮᱱ ᱫᱚ ᱜᱚᱝᱠᱮ ᱟᱹᱰᱤ ᱠᱤᱪᱷᱩ ᱟᱹᱥᱩᱞ ᱞᱮᱠᱟᱱ ᱡᱤᱱᱤᱥ ᱠᱚ ᱢᱮᱱᱟᱜ ᱠᱚᱣᱟ, ᱵᱤᱨ ᱵᱩᱨᱩ ᱨᱮᱱ ᱡᱟᱱᱣᱟᱨ ᱠᱚᱦᱚᱞᱮ ᱟᱹᱥᱩᱞ ᱠᱚᱜᱮᱭᱟ, ᱟᱨ ᱟᱛᱩ ᱯᱩᱥᱤ ᱢᱮᱨᱚᱢ, ᱵᱷᱤᱲᱤ, ᱥᱮ ᱠᱟᱰᱟ, ᱥᱩᱠᱨᱤ, ᱦᱮ ᱾
ᱦᱩᱸ
ᱡᱚᱛᱚ ᱱᱟᱦᱟᱜ ᱞᱮ ᱟᱹᱥᱩᱞ ᱠᱚᱜᱮᱭᱟ, ᱟᱨ ᱵᱤᱨ ᱵᱩᱨᱩ ᱨᱮᱱ ᱡᱤᱱᱤᱥ ᱦᱟᱜ ᱞᱤᱧ ᱞᱟᱹᱭ ᱠᱮᱫᱟ ᱱᱟᱥᱮᱱᱟᱜ, ᱩᱱᱠᱩ ᱦᱚ ᱞᱤᱧ ᱞᱟᱹᱭᱟᱜ ᱠᱟᱱᱟ ᱪᱤᱞᱤ ᱠᱚ,
ᱦᱳᱭ ᱢᱟᱱᱮ ᱟᱰᱤ ᱡᱳᱨ ᱟᱞᱤᱧᱟᱜ ᱞᱩᱛᱩᱨᱮ ᱛᱟᱠᱮᱨᱚᱜ ᱠᱟᱱᱟ, ᱦᱳᱭ ᱥᱟᱰᱮ ᱠᱟᱱᱟ᱾
ᱦᱩ ᱢᱟᱱᱮ ᱵᱤᱨ ᱵᱩᱨᱩ ᱨᱮᱱᱼᱼ ᱫᱚ ᱪᱤᱞᱤ ᱠᱚ ᱦᱟᱜ ᱞᱮ ᱟᱹᱥᱩᱞ ᱠᱚᱣᱟ ᱩᱱᱠᱩ ᱵᱚᱱ ᱯᱳᱭᱞᱳ ᱨᱮᱞᱤᱧ ᱢᱮᱱᱟ ᱟᱰᱤ ᱦᱚᱯᱚᱱ ᱦᱚᱯᱚᱱ, ᱪᱮᱬᱮ, ᱴᱷᱚᱱᱴᱟ ᱛᱟᱠᱚ ᱟᱨᱟᱜ ᱜᱮ ᱪᱩᱯᱤ ᱛᱟᱠᱚ ᱴᱟᱭᱞᱟᱝ ᱜᱮ,
ᱦᱩᱸ ᱚᱦᱚ ᱴᱷᱤᱠ ᱢᱤᱨᱩ ᱪᱮᱲᱮ ᱦᱩᱸ ᱦᱩᱸ᱾
ᱩᱱᱠᱩ ᱠᱚᱫᱚ ᱱᱷᱟᱜ ᱟᱰᱤ ᱡᱟᱹᱥᱛᱤ ᱞᱮ ᱠᱩᱥᱤ ᱭᱟᱠᱚᱣᱟ ᱟᱨ ᱦᱚᱲ ᱞᱮᱠᱟ ᱠᱚ ᱨᱚᱲ ᱫᱚ ᱩᱱᱠᱩ ᱢᱟ,
ᱦᱩᱸ ᱦᱩᱸ ᱦᱩᱸ ᱦᱩᱸ᱾
ᱦᱮᱸ ᱦᱩᱭᱩᱜ ᱠᱩᱭᱩᱜ ᱦᱮᱞᱳ ᱦᱮᱞᱳ ᱚᱱᱟ ᱠᱚ ᱫᱚᱢᱮ ᱠᱚ ᱞᱟᱹᱭᱟ,
ᱦᱩᱸ ᱦᱩᱸ
ᱟᱨ ᱩᱱᱠᱩ ᱵᱮᱜᱚ ᱩᱱᱠᱩ ᱵᱮᱜᱚᱨ ᱛᱮᱦᱚᱸ ᱟᱨᱦᱚᱞᱮ ᱟᱹᱥᱩᱞ ᱠᱚᱜᱮᱭᱟ ᱱᱩᱠᱩ ᱟᱵᱚ, ᱯᱩᱬ ᱜᱮ ᱦᱚᱯᱚᱱ ᱦᱚᱯᱚᱱ ᱨᱚᱲ ᱟᱸᱡᱚᱢ ᱥᱟᱶᱛᱮ, ᱞᱩᱛᱩᱨᱮ ᱛᱤᱨᱩᱵ ᱜᱚᱫᱟ ᱪᱚᱴ ᱥᱮᱱᱮ ᱨᱚᱜ ᱨᱚᱠᱚ ᱜᱚᱫᱟ ᱢᱮᱱᱫᱚ ᱠᱩᱞᱟᱹᱭ,
ᱳ ᱴᱷᱤᱠ
ᱦᱮ ᱟᱯᱮ ᱥᱮᱱ ᱫᱚ ᱜᱚᱝᱠᱮ ᱚᱱᱠᱟᱱ ᱠᱚᱫᱚ ᱦᱟᱜ ᱵᱟᱯᱮ ᱟᱹᱥᱩᱞ ᱵᱟᱲᱟ ᱠᱚᱜᱮᱭᱟ ᱵᱟᱝ,
ᱵᱟᱝ-ᱟ ᱟᱞᱮ ᱥᱮᱫ ᱫᱚ ᱩᱱᱠᱩᱱ ᱠᱚᱫᱚ ᱵᱟᱞᱮ ᱟᱹᱥᱩᱞ ᱠᱚᱣᱟ ᱱᱩᱠᱩᱣᱟᱜ, ᱱᱩᱠᱩ ᱢᱤᱫᱴᱮᱡ ᱟᱹᱥᱩᱞ ᱞᱮᱠᱚ ᱠᱷᱟᱱ ᱱᱩᱠᱩ ᱡᱚ ᱡᱚᱢ ᱦᱚᱛᱚ ᱫᱚᱨᱠᱟᱨ ᱠᱟᱱᱟ ᱱᱩᱠᱩᱣᱟᱜ ᱡᱚᱢ ᱢᱮᱱᱴᱮᱱ ᱦᱚᱛᱚ ᱵᱮᱯᱟᱨ ᱠᱟᱱᱟ ᱥᱮ,
ᱜᱚᱢᱠᱮ ᱱᱩᱠᱩ ᱫᱚ ᱚᱱᱠᱟ ᱫᱚ ᱵᱟᱝᱠᱚ ᱡᱚᱢᱟ ᱱᱩᱠᱩ ᱫᱚ ᱪᱷᱚᱞᱟ, ᱟᱨ ᱩᱱᱠᱩ ᱡᱟᱦᱟᱸ ᱠᱩᱞᱟᱹᱭ ᱵᱚᱱ ᱢᱮᱱᱮᱫ ᱠᱟᱱ ᱩᱱᱠᱩ ᱫᱚᱠᱚ ᱡᱚᱢᱟ ᱫᱷᱩᱵᱤ ᱜᱷᱟᱸᱥ ᱟᱯᱮ ᱫᱤᱥᱚᱢ ᱨᱮᱦᱚᱸ ᱫᱩᱵᱤ ᱜᱷᱟᱸᱥ ᱢᱟ ᱢᱮᱱᱟᱜ᱾
ᱦᱮᱸ ᱮᱠᱫᱚᱢ ᱢᱮᱱᱟᱜᱼᱟ
ᱦᱮᱸ ᱰᱟᱹᱝᱨᱤ ᱠᱟᱰᱟ ᱞᱮᱭ ᱞᱮᱠᱟ ᱵᱚᱱ ᱟᱥᱩᱞ ᱮᱫ ᱠᱳᱭᱟ ᱩᱱᱠᱩ ᱦᱚᱸ ᱚᱱᱠᱟ ᱜᱮᱠᱚ ᱟᱹᱥᱩᱞᱚᱜᱼᱟ ᱢᱮᱱᱠᱷᱟᱱ ᱩᱱᱠᱩ ᱫᱚ ᱧᱮᱞᱚᱜᱼᱟ ᱠᱚ ᱱᱟᱯᱟᱭ ᱦᱩᱰᱤᱧ ᱦᱩᱰᱤᱧ, ᱯᱩᱸᱰ ᱜᱮ ᱟᱰᱤ ᱱᱟᱯᱟᱭ ᱠᱚ ᱧᱮᱞᱚᱜᱼᱟ, ᱟᱨ ᱜᱚᱝᱠᱮ ᱚᱱᱟ ᱥᱟᱶᱛᱮ ᱢᱮᱱᱫᱚ ᱞᱤᱯ ᱞᱤᱵᱚᱭ ᱞᱚᱵᱚᱭ ᱵᱚᱱ ᱧᱮᱞ ᱵᱟᱲᱟ ᱠᱚ ᱵᱩᱨᱩ ᱨᱮ, ᱦᱮᱸ
ᱦᱩᱸ ᱦᱩᱸ
ᱢᱮᱱ ᱫᱚ ᱱᱚᱜᱼᱚᱭ ᱡᱮ ᱠᱟᱨᱟᱢ ᱥᱮ ᱵᱟᱦᱟ ᱱᱚᱜᱼᱚᱭ ᱡᱮ ᱟᱵᱚ, ᱞᱩᱛᱩᱨ ᱪᱮᱛᱟᱱ ᱫᱟᱹᱲᱦᱤ ᱠᱟᱛᱮᱫ ᱚᱱᱰᱮ ᱵᱷᱮᱫᱟᱣ ᱠᱟᱛᱮᱫ ᱢᱟᱨᱟᱜ ᱯᱤᱧᱪᱟᱹᱨ ᱵᱚᱱ ᱛᱚᱞᱮᱜᱼᱟ, ᱦᱮᱸ ᱚᱱᱮ ᱚᱱᱟ ᱠᱚᱫᱚ ᱜᱚᱢᱠᱮ ᱚᱱᱮ ᱚᱱᱟ ᱢᱟᱨᱟᱜ ᱯᱤᱧᱪᱟᱹᱨ ᱫᱚ ᱟᱞᱮ ᱫᱤᱥᱚᱢ ᱨᱮᱫᱚ ᱟᱹᱰᱤ ᱜᱟᱱ ᱢᱮᱱᱟᱜᱼᱟ ᱥᱟᱶ ᱛᱮ ᱢᱟᱨᱟᱜ ᱮᱸᱜᱟ ᱠᱚᱦᱚᱸ ᱢᱮᱱᱟᱜ ᱠᱚᱜᱮᱭᱟ ᱟᱰᱤᱜᱟᱱ, ᱢᱟᱨᱟᱜ ᱥᱟᱬ ᱠᱚᱦᱚ ᱢᱮᱱᱟᱜ ᱠᱚᱜᱮᱭᱟ ᱟᱰᱤᱜᱟᱱ
ᱦᱩᱸ
ᱛᱟᱦ ᱟᱯᱮᱥᱮᱫ ᱫᱚᱢᱮ ᱢᱟᱨᱟᱜ ᱟᱠᱚᱣᱟ ᱢᱟᱨᱟᱜ ᱢᱮᱱᱟᱜ ᱠᱚᱣᱟ
ᱦᱮᱸᱻ ᱦᱮᱸᱻ, ᱫᱚᱢᱮ ᱢᱟᱨᱟᱜ-ᱢᱟᱨᱟᱜ ᱠᱚ᱾ ᱦᱮᱸ ᱛᱚᱵᱮ ᱠᱷᱟᱱ ᱚᱱᱠᱟᱜᱮ ᱟᱞᱮ ᱟᱹᱛᱩ ᱯᱩᱲᱥᱤ ᱨᱮᱦᱚᱸ ᱛᱤᱢ ᱥᱤᱢ ᱫᱚ ᱱᱟᱦᱟᱸᱜ ᱵᱟᱭ ᱥᱤᱢ ᱥᱟᱺᱰᱤ ᱥᱮ ᱠᱟᱞᱚᱴ ᱮᱸᱜᱟ ᱠᱚᱫᱚ ᱵᱟᱰᱩᱜ, ᱯᱟᱹᱪᱩᱜ ᱟᱠᱟᱫ ᱠᱚ ᱛᱟᱞᱮᱭᱟ ᱛᱚᱵᱮ ᱱᱩᱠᱩ ᱢᱟᱨᱟᱜ-ᱢᱟᱨᱟᱜ ᱜᱮ, ᱟᱞᱮ ᱫᱚ ᱥᱤᱢ ᱮᱸᱜᱟ ᱥᱮ ᱥᱤᱢ ᱥᱟᱺᱰᱤ ᱞᱮᱠᱟᱞᱮ ᱟᱹᱥᱩᱞᱮᱫ ᱠᱚᱣᱟ᱾
ᱢᱮᱱᱠᱷᱟᱱ ᱦᱤᱥᱟᱹᱵᱽ ᱨᱮᱫᱚ ᱱᱩᱝᱠᱩ ᱫᱚ,
ᱵᱤᱨ ᱵᱩᱨ ᱨᱮᱱᱟᱜ ᱟᱯᱮ ᱡᱚᱠᱷᱚᱱ ᱟᱹᱰᱤ ᱵᱷᱟᱹᱜᱤ ᱯᱮ ᱠᱟᱹᱢᱤ ᱠᱟᱱᱟ ᱴᱷᱤᱠ ᱜᱮᱭᱟ᱾
ᱦᱮᱸ
ᱠᱤᱱᱛᱩ ᱟᱹᱞᱤᱧ ᱱᱤᱭᱟᱹ ᱜᱮᱞᱤᱧ ᱞᱟᱹᱭᱟ ᱱᱩᱠᱩ ᱫᱚ ᱟᱞᱚᱯᱮ ᱜᱚᱡ ᱠᱚ ᱛᱟᱵᱚᱱᱟ, ᱟᱞᱚᱯᱮ ᱪᱤᱠᱟᱹ ᱠᱚᱣᱟ ᱱᱩᱠᱩ ᱫᱚ ᱟᱹᱥᱩᱞ ᱠᱚᱯᱮ ᱴᱷᱤᱠ ᱜᱮᱭᱟ ᱟᱞᱤᱧᱟᱹᱜ ᱢᱮᱱᱛᱮ ᱫᱚ᱾
ᱟᱵᱚᱭ ᱥᱤᱠᱟᱹᱣᱮᱫ ᱵᱚᱱ ᱩᱱᱠᱩ ᱡᱮ ᱟᱞᱮ ᱢᱟᱨᱟᱜ ᱯᱤᱧᱪᱟᱹᱨ ᱨᱮ ᱞᱳᱵᱷ ᱢᱮᱱᱟᱜ ᱛᱟᱞᱮᱭᱟ ᱚᱱᱟ ᱟᱠᱷᱨᱤᱧ ᱠᱟ ᱛᱮ ᱟᱨᱮ ᱴᱟᱠᱟ ᱯᱩᱭᱥᱟᱹ ᱞᱮ ᱟᱨᱡᱟᱣᱟ ᱚᱱᱠᱟᱱᱟᱜ ᱢᱤᱫᱴᱤᱡ ᱟᱞᱮᱭᱟᱜ ᱪᱤᱱᱛᱟᱹ ᱵᱷᱟᱵᱱᱟ ᱫᱚ ᱵᱟᱹᱱᱩᱜ ᱠᱟᱜ-ᱟ᱾ ᱦᱮᱸ ᱟᱞᱮᱭᱟᱜ ᱪᱤᱱᱛᱟᱹ ᱵᱷᱟᱵᱽᱱᱟ ᱢᱮᱱᱟᱜ-ᱟ ᱱᱩᱠᱩ ᱱᱟᱹᱭ ᱱᱟᱯᱟᱭ ᱡᱟᱦᱟᱸ ᱠᱚᱨᱮᱱ ᱯᱮᱲᱟ ᱯᱟᱹᱣᱨᱟᱹ ᱥᱟᱺᱜᱤᱧ ᱫᱤᱥᱚᱢ ᱨᱮᱱ ᱯᱮᱲᱟ ᱫᱟᱫᱟ ᱛᱮᱠᱚ ᱥᱮ ᱯᱮᱲᱟ ᱵᱟᱵᱟ ᱛᱮᱠᱚ ᱠᱚ ᱦᱤᱡᱩᱜ-ᱟ ᱥᱮ ᱯᱮᱲᱟ ᱢᱟᱹᱭ ᱛᱮᱠᱚ, ᱩᱱᱠᱩ ᱠᱚ ᱱᱚᱰᱮ ᱧᱮᱞ ᱠᱟᱛᱮᱫ ᱱᱚᱣᱟ ᱟᱛᱳ ᱨᱮ ᱵᱟᱥᱟ ᱥᱟᱹᱨᱤᱜ ᱢᱟᱠᱚ ᱚᱝᱠᱟ ᱢᱤᱫᱴᱤᱡ ᱟᱹᱛᱩ ᱫᱤᱥᱚᱢ ᱟᱞᱮᱭᱟᱜ ᱢᱚᱱᱮ ᱦᱩᱭ ᱠᱟᱱᱟ ᱡᱮ ᱵᱮᱱᱟᱣ ᱦᱩᱭᱩᱜ-ᱟ᱾
ᱦᱩᱸ ᱦᱩᱸᱜ
ᱚᱲᱟᱜ ᱫᱩᱣᱟᱹᱨ ᱦᱳᱭᱛᱳ ᱯᱟᱠᱟ ᱯᱚᱠᱛᱚ ᱵᱟᱵᱚᱱ ᱫᱟᱲᱮᱭᱟᱜ-ᱟ᱾ ᱱᱚᱣᱟ ᱟᱵᱚᱣᱟᱜᱫ ᱱᱚᱜ-ᱚ ᱱᱟ ᱟᱵᱚᱣᱟᱜ ᱱᱚᱣᱟ᱾ ᱥᱟᱱᱛᱟᱲ ᱦᱚᱯᱚᱱᱟᱜ ᱦᱟᱥᱟ ᱦᱟᱥᱟ ᱞᱟ ᱠᱟᱛᱮᱫ᱾ ᱯᱷᱩᱞᱳᱣ ᱡᱮᱨᱮᱲ ᱠᱟᱛᱮᱫ ᱚᱲᱟᱜ ᱨᱮ ᱵᱷᱟᱹᱜᱤ ᱢᱚᱛᱚ ᱰᱤᱡᱟᱭᱤᱱ ᱵᱚᱱ ᱠᱚᱨᱟᱣᱟ ᱦᱮᱸ᱾
ᱦᱩᱸ ᱦᱩᱸ ᱦᱩᱸ
ᱥᱟᱟᱶᱛᱮ ᱩᱱᱠᱩ ᱵᱤᱨ ᱡᱟᱱᱣᱟᱨ ᱢᱟᱨᱟᱜ, ᱰᱟᱹᱟᱝᱨᱤ, ᱢᱮᱨᱚᱢ, ᱥᱩᱠᱨᱤ, ᱭᱟᱛᱮᱫ ᱱᱚᱣᱟ ᱜᱷᱟᱨᱚᱸᱡᱽ ᱛᱮ ᱫᱤᱥᱚᱢ ᱦᱚᱲ ᱵᱚᱱ ᱧᱮᱞ ᱦᱚᱪᱚ ᱠᱚᱣᱟ ᱵᱟᱝ ᱱᱩᱠᱩ ᱫᱚ ᱟᱹᱰᱤ ᱜᱮ ᱟᱹᱰᱤ ᱱᱟᱯᱟᱭ ᱠᱚ ᱛᱟᱦᱮᱱᱟ᱾
ᱦᱩᱸ ᱴᱷᱤᱠ᱾ ᱪᱷᱩᱴᱟᱹᱣ ᱨᱮᱯᱮ ᱛᱟᱦᱮᱱᱟ ᱠᱩᱨᱩᱢᱩᱴᱩ ᱦᱚᱸ ᱞᱟᱹᱭ ᱵᱤᱱ᱾
ᱟᱪᱪᱷᱟ ᱜᱚᱝᱠᱮ, ᱟᱯᱮ ᱫᱤᱥᱚᱢ ᱨᱮᱫᱚ ᱡᱟᱹᱱᱤᱡ ᱩᱱᱠᱩ ᱵᱤᱞᱟᱹᱛᱤ ᱥᱮᱛᱟ ᱠᱚᱜᱮ ᱡᱟᱹᱱᱤᱡ ᱯᱮ ᱟᱹᱥᱩᱞ ᱵᱟᱲᱟ ᱠᱚᱣᱟ?
ᱦᱚᱭ ᱮᱠᱫᱚᱢ ᱨᱟᱭᱤᱴ ᱠᱟᱛᱷᱟ ᱵᱤᱱ ᱞᱟᱹᱭ ᱠᱟᱫᱟ᱾
ᱵᱤᱞᱟᱹᱛ ᱥᱮᱛᱟ ᱢᱟ ᱫᱚᱢᱮ ᱠᱚ ᱠᱩᱫᱟᱹᱣᱟ ᱟᱹᱞᱤᱧ ᱢᱟ ᱚᱱᱠᱟᱞᱤᱧ ᱵᱟᱰᱟᱭ ᱫᱚ᱾
ᱠᱩᱫᱟᱹ ᱠᱚ ᱠᱩᱫᱟᱹᱣ ᱫᱚ, ᱩᱱᱤ ᱟᱵᱮᱱᱟᱜ ᱪᱮᱦᱨᱟ ᱧᱮᱞ ᱛᱮᱜᱮ ᱩᱱᱤ ᱴᱷᱤᱠᱟᱹ ᱫᱟᱲᱮᱭᱟᱜ-ᱟᱭ ᱥᱟᱹᱨᱤ ᱜᱮ ᱱᱩᱭ ᱱᱚᱰᱮ ᱨᱤᱱᱤᱡ ᱠᱟᱱᱟᱭ ᱥᱮ ᱵᱟᱝ ᱠᱟᱱᱟᱭ ᱩᱱᱤ ᱡᱩᱫᱤ ᱮᱴᱟᱜ ᱩᱱᱤᱭᱟᱜ ᱟᱵᱤᱱᱟᱜ ᱪᱮᱦᱨᱟ ᱡᱩᱫᱤ ᱵᱟᱭ ᱧᱮᱞ ᱠᱟᱜ-ᱟᱭ, ᱛᱦᱟᱞᱮ ᱠᱷᱟᱱ ᱜᱮ ᱠᱩᱲᱫᱟᱹᱣᱟᱭ᱾
ᱟᱪᱪᱷᱟ ᱟᱪᱷᱟ ᱟᱪᱷᱟ
ᱩᱱᱠᱩ ᱫᱚ ᱢᱟᱹᱱᱢᱤ ᱵᱟᱲᱟᱭ ᱜᱮᱭᱟ ᱵᱮᱱ ᱢᱟᱹᱱᱢᱤ ᱫᱚ ᱥᱤᱧ ᱠᱚ ᱠᱟᱹᱢᱤᱭᱟ ᱧᱤᱫᱟᱹ ᱠᱚ ᱡᱟᱹᱯᱤᱫᱟ,
ᱚᱵᱚᱥᱥᱚᱭ
ᱢᱮ ᱢᱮᱱᱠᱷᱟᱱ ᱩᱱᱠᱩ ᱫᱚ ᱧᱤᱫᱟᱹ ᱦᱚᱸᱠᱚ ᱵᱮᱸᱜᱮᱫ ᱫᱟᱲᱮᱭᱟᱜ-ᱟ᱾
ᱟᱸᱻ
ᱢᱟᱱᱮ ᱩᱱᱠᱩ ᱫᱚᱞᱮ ᱫᱚᱦᱚ ᱠᱚᱣᱟ ᱩᱱᱠᱩ ᱫᱚ ᱫᱚᱦᱚ ᱠᱚᱞᱟ ᱞᱮ ᱫᱚ ᱠᱩᱵ ᱠᱩᱢᱲᱩ ᱞᱟᱜᱟ ᱦᱤᱥᱟᱹᱵ ᱛᱮ᱾
ᱟᱪᱪᱷᱟ ᱟᱪᱪᱷᱟ ᱢᱟᱱᱮ
ᱠᱩᱢᱲᱩ ᱠᱚ ᱡᱩᱫᱤ ᱧᱤᱫᱟᱹᱠᱚ ᱦᱤᱡᱩᱜ-ᱟ ᱛᱟᱞᱦᱮ ᱩᱝᱠᱩ ᱚᱱᱟ ᱠᱚ ᱟᱱᱮ ᱵᱟᱝᱠᱚ ᱪᱤᱠᱟᱹ ᱫᱟᱲᱮᱭᱟᱜᱼᱟ ᱠᱤᱱᱛᱩ ᱩᱱᱤ ᱥᱟᱰᱮ ᱫᱟᱲᱮ ᱮᱢ ᱫᱟᱲᱮᱭᱟᱜᱼᱟ᱾
ᱟᱪᱪᱷᱟ ᱟᱪᱪᱷᱟ ᱢᱚᱱᱮ ᱠᱟᱜ ᱵᱮᱱ ᱟᱞᱤᱧ ᱜᱮ ᱟᱯᱮ ᱚᱲᱟᱜ ᱞᱤᱧ ᱪᱟᱞᱟᱜ ᱠᱟᱱᱟ ᱦᱮᱸ,
ᱦᱩᱸ
ᱛᱟᱦᱞᱮ ᱚᱸᱰᱮ ᱪᱟᱞᱟᱣ ᱠᱟᱛᱮᱫ, ᱛᱟᱦᱚᱞᱮ ᱟᱹᱞᱤᱧ ᱡᱩᱫᱤ ᱦᱟᱹᱯᱤ ᱦᱯᱤ ᱛᱮᱞᱤᱧ ᱵᱚᱞᱚᱱᱟ, ᱛᱟᱦᱞᱮ ᱚᱸᱰᱮ ᱥᱮᱛᱟᱭ ᱜᱮᱜᱮᱨᱟ? ᱚ ᱦᱚ ᱟᱨ ᱵᱟᱯᱮ ᱛᱚᱞ ᱠᱟᱠᱚᱣᱟ ᱧᱤᱸᱫᱟᱹ ᱫᱚ?
ᱧᱤᱫᱟᱹ ᱫᱚ ᱵᱟᱝᱞᱮ ᱛᱚᱞ ᱠᱟᱠᱚᱣᱟ᱾
ᱢᱟ ᱧᱮᱞ ᱵᱟᱲᱟ ᱦᱩᱭᱩ ᱠᱟᱱᱟ ᱵᱤᱞᱟᱟᱹᱛᱤ ᱥᱮᱛᱟ ᱫᱚ ᱛᱚᱞ ᱠᱟᱠᱚᱣᱟ ᱠᱚ᱾ ᱦᱮᱸ ᱛᱚᱞ ᱠᱟᱛᱮᱜ ᱠᱚ ᱟᱥᱮᱱ ᱵᱟᱲᱟ ᱠᱚᱣᱟ᱾
ᱢᱟᱱᱮ ᱱᱤᱭᱟᱹ ᱠᱟᱨᱚᱱ ᱛᱮ ᱵᱟᱝ ᱦᱩᱭᱩᱜᱼᱟ ᱛᱚᱞ ᱠᱚᱫᱚ ᱦᱚᱭᱛᱚ ᱚᱠᱚᱭ ᱨᱮᱱ ᱫᱚ ᱠᱚᱲᱟ ᱥᱮᱛᱟ ᱚᱠᱚᱭ ᱨᱮᱱ ᱫᱚ ᱠᱩᱲᱤ ᱥᱮᱛᱟ᱾
ᱟᱪᱪᱷᱟ ᱟᱪᱪᱷᱟ
ᱦᱩᱸ ᱦᱚᱭᱛᱚ ᱩᱱᱠᱤᱱᱟᱜ ᱢᱤᱞᱚᱱ ᱦᱩᱭ ᱞᱮᱱᱠᱟᱡ ᱵᱚᱝᱥᱚ ᱵᱤᱥᱛᱟᱨ ᱞᱟᱹᱴᱩᱜᱼᱟ ᱥᱮ᱾ ᱟᱫᱚ ᱚᱱᱟ ᱠᱷᱟᱹᱛᱤᱨ ᱚᱝᱠᱟ ᱥᱤᱧ ᱵᱮᱲᱟ ᱫᱚᱞᱮ ᱛᱚᱞ ᱠᱟᱠᱚᱣᱟ ᱧᱤᱫᱟᱹ ᱫᱚᱞᱮ ᱟᱲᱟᱜ ᱠᱟᱠᱚᱣᱟ᱾
ᱟᱪᱪᱷᱟ ᱜᱚᱝᱠᱮ ᱟᱹᱞᱤᱧ ᱱᱚᱜᱼᱚᱱᱟ ᱢᱤᱴᱤᱡ ᱱᱩᱠᱩ ᱟᱵᱚᱨᱮᱱ ᱥᱮᱛᱟ ᱵᱟᱹᱵᱩ ᱵᱤᱴᱤ ᱛᱟᱠᱚ ᱱᱤᱭᱟᱹᱛᱮ ᱠᱟᱹᱴᱤᱡ ᱟᱹᱞᱤᱧ ᱢᱮᱱᱟ ᱦᱮᱸ ᱱᱩᱠᱩ ᱡᱮ ᱟᱵᱚ ᱱᱤᱛᱚᱜ ᱟᱞᱮ ᱫᱤᱥᱚᱢ ᱨᱮ ᱥᱮᱛᱟ ᱵᱟᱹᱵᱩ ᱵᱤᱴᱤ ᱛᱟᱠᱚ ᱱᱤᱛᱚᱜ ᱟᱞᱮ ᱱᱚᱣᱟ ᱠᱚᱨᱮ ᱫᱚᱢᱮ ᱨᱟᱹᱥᱠᱟᱹ ᱨᱚᱢᱚᱡᱽ ᱨᱮ ᱢᱮᱱᱟᱜ ᱟᱠᱹᱟᱫ ᱠᱚ ᱞᱮᱠᱟ ᱧᱮᱞᱚᱜ ᱠᱟᱱᱟ ᱠᱚ ᱠᱟᱨᱚᱱ ᱢᱮᱨᱚᱢ ᱠᱚ ᱡᱟᱦᱟᱸ ᱨᱮᱜᱮ ᱠᱚ ᱧᱮᱞᱮᱫ ᱠᱚᱣᱟ ᱚᱸᱰᱮ ᱜᱮᱠᱚ ᱠᱷᱟᱸᱜᱳᱲ ᱜᱚᱫᱮᱜ ᱠᱚᱣᱟ ᱢᱟᱱᱮ ᱟᱹᱰᱤ ᱨᱟᱹᱥᱠᱟᱹ ᱢᱩᱰ ᱨᱮ ᱮᱱᱮᱡ ᱢᱟᱱᱮ ᱩᱱᱠᱩᱣᱟᱜ ᱡᱟᱦᱟᱸ ᱨᱟᱹᱥᱠᱟᱹ ᱛᱮᱦᱮᱧ ᱜᱟᱯᱟ ᱡᱟ ᱮᱱᱮᱡ ᱥᱮᱨᱮᱧ ᱢᱟᱱᱮ ᱚᱱᱠᱟ ᱵᱩᱡᱩᱜ ᱠᱟᱱᱟ ᱠᱚ ᱮᱱᱮᱡ ᱥᱮᱨᱮᱧᱮᱫ ᱞᱮᱠᱟ᱾ ᱦᱮᱸ ᱛᱚᱵ ᱟᱹᱞᱤᱧ ᱱᱤᱭᱟᱹ ᱵᱟᱟᱹᱞᱤᱧ ᱵᱩᱡ ᱫᱟᱲᱮᱭᱟᱜ ᱠᱟᱱᱟ ᱪᱮᱫ ᱠᱟᱨᱚᱱ ᱛᱮ ᱱᱩᱠᱩ ᱠᱚ ᱨᱟᱹᱥᱠᱟᱹᱭᱮᱜᱼᱟ ᱪᱮᱫ? ᱪᱮᱫ ᱥᱮᱴᱮᱨᱚᱜ ᱠᱟᱱᱛᱮ ᱮᱢᱚᱱ ᱫᱤᱱ ᱚᱱᱟᱛᱮ ᱩᱱᱟᱹᱜ ᱱᱩᱠᱩ ᱠᱚ ᱨᱟᱹᱥᱠᱟᱹ ᱡᱚᱝ ᱠᱟᱱᱟ? ᱟᱥᱚᱞ ᱰᱷᱮᱨ ᱫᱚ ᱵᱷᱩᱞᱟᱹ ᱠᱚ ᱵᱷᱩᱞᱟᱹ ᱥᱮᱛᱟ ᱠᱚ ᱨᱟᱹᱥᱠᱟᱹᱭᱮᱫᱟ᱾ ᱲᱵᱮᱱ ᱱᱚᱜᱼᱚᱱᱟ ᱠᱟᱹᱴᱤᱡ ᱞᱟᱹᱭ ᱞᱮᱠᱷᱟᱱ ᱟᱹᱰᱤᱜᱮ ᱱᱟᱯᱟᱭ ᱠᱚᱜᱼᱟ᱾
ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱢᱮᱱᱠᱷᱟᱱ
ᱢᱟᱹᱱᱢᱤ ᱵᱚᱱ ᱨᱟᱹᱥᱠᱟᱹᱭᱟ ᱠᱟᱰᱟ ᱰᱟᱹᱝᱨᱤ ᱦᱚᱸᱠᱚ ᱨᱟᱹᱥᱠᱟᱹᱭᱟ ᱥᱟᱶᱛᱮ ᱩᱱᱠᱩ ᱦᱚᱸ ᱢᱤᱫᱴᱤᱡ ᱡᱚᱱᱛᱩ ᱥᱮ ᱡᱟᱱᱣᱟᱨ ᱠᱟᱱᱟ ᱠᱚ ᱩᱝᱠᱩ ᱦᱚᱸᱠᱚ ᱨᱟᱹᱥᱠᱟᱹᱭ ᱜᱤᱭᱟ᱾
ᱢᱮᱱᱠᱷᱟᱱ ᱢᱟᱹᱱᱢᱤ ᱫᱚ ᱢᱟᱹᱱᱢᱤ ᱫᱤ ᱥᱚᱢ ᱨᱮᱵᱚᱱ ᱰᱷᱮᱨᱚᱜ ᱠᱟᱱᱟ ᱡᱚᱛᱚ ᱜᱮᱵᱚᱱ ᱰᱷᱮᱨᱚᱜ ᱠᱟᱱᱟ ᱢᱮᱱᱠᱷᱟᱱ ᱩᱱᱠᱩ ᱦᱚᱸ ᱟᱠᱚᱣᱟᱜ ᱵᱚᱝᱥᱚ ᱠᱚ ᱞᱟᱹᱴᱩᱭ ᱞᱟᱹᱜᱤᱫ ᱛᱮ ᱩᱱᱠᱩ ᱦᱚᱠᱚ ᱨᱟᱹᱥᱠᱟᱹ ᱵᱩᱡᱷᱟᱹᱣ ᱠᱟᱱᱟ᱾
ᱟᱪᱪᱷᱟ ᱟᱪᱪᱷᱟ ᱟᱪ ᱟᱫᱚ ᱜᱚᱝᱠᱮ ᱥᱤᱡᱮᱱ ᱫᱚ ᱱᱤᱭᱟ ᱠᱟᱱ ᱜᱤᱭᱟ ᱥᱮ ᱥᱤᱡᱮᱱ ᱫᱚ ᱩᱱᱠᱩ ᱣᱟᱜ ᱫᱚ ᱢᱤᱫ ᱥᱤᱡᱮᱱ ᱜᱮ ᱦᱤᱡᱩᱜ ᱛᱮ ᱚᱱᱠᱟ ᱠᱚ ᱨᱟᱹᱥᱠᱟᱹ ᱡᱚᱝ ᱠᱟᱱᱟ ᱛᱮᱦᱤᱧ ᱜᱟᱯᱟ? ᱚᱱᱠᱟ ᱜᱮ ᱥᱮ ᱩᱱᱠᱩ ᱫᱚ ᱢᱟᱱᱮ ᱵᱟᱨᱚᱴᱤ ᱢᱟᱥ ᱜᱮᱠᱚ ᱨᱟᱹᱥᱠᱟᱹ ᱡᱚᱝᱼᱟ ᱚᱱᱠᱟᱜ ᱜᱮ?
ᱵᱟᱝᱜᱮ ᱱᱩᱠᱩᱣᱟᱜ ᱫᱚ ᱚᱠᱛᱚ ᱢᱮᱱᱟᱜᱼᱟ᱾ ᱚᱱᱮ ᱵᱟᱠᱚ ᱞᱟᱹᱭ ᱠᱟ ᱵᱤᱞᱤ ᱵᱷᱳᱨ ᱜᱮ ᱞᱚᱣᱟ ᱚᱠᱛᱚ ᱵᱷᱳᱨ ᱜᱮ ᱛᱚᱣᱟ ᱚᱱᱮ ᱚᱱᱠᱟ ᱱᱩᱠᱩ ᱦᱚᱸ᱾ ᱚᱠᱛᱚ ᱨᱮᱜᱮ ᱱᱩᱠᱩ ᱫᱚ ᱠᱚ ᱨᱟᱹᱥ ᱱᱚᱜᱼᱚᱭᱭ ᱥᱮᱴᱮᱨᱚᱜ ᱠᱟᱱᱟ ᱥᱟᱢᱟᱝ ᱠᱟᱱ ᱵᱷᱟᱫᱚᱨ ᱵᱚᱸᱜᱟ ᱩᱱᱜᱮᱠᱚ ᱨᱟᱹᱥᱠᱟᱹ ᱡᱚᱝᱟ ᱥᱮᱛᱟ ᱠᱚ ᱫᱚ᱾
ᱟᱪᱪᱷᱟ ᱟᱪᱪᱷᱟ ᱚᱱᱟ ᱛᱮᱜᱮ ᱜᱚᱝᱠᱮ ᱥᱮᱛᱟ ᱫᱚ ᱥᱚ ᱛᱚ ᱵᱤᱭᱚᱞ ᱵᱚᱭᱚᱞ ᱥᱚᱠᱛᱚ ᱠᱚ ᱦᱚᱯᱚᱱ ᱠᱟᱠᱚᱣᱟ ᱯᱮ ᱯᱩᱱ ᱜᱟᱱᱰᱟ᱾
ᱦᱩᱸ
ᱛᱟᱦᱞᱮ ᱜᱚᱝᱠᱮ ᱱᱩᱠᱩᱣᱟᱜ ᱢᱟᱱᱮ ᱚᱱᱮ ᱚᱱᱠᱟ ᱵᱮᱱ ᱞᱟᱹᱭ ᱠᱮᱫ ᱱᱩᱠᱩᱣᱟᱜ ᱫᱚ ᱚᱱᱮ ᱢᱤᱫ ᱥᱤᱡᱮᱱ ᱜᱮ ᱵᱟᱝ?
ᱦᱳᱭ ᱦᱳᱭ ᱦᱳᱭ ᱱᱩᱠᱩ ᱫᱚ ᱟᱠᱚᱣᱟᱜ ᱵᱚᱝᱥᱚ ᱠᱚ ᱞᱟᱹᱴᱩᱭ ᱞᱟᱹᱜᱤᱫ ᱛᱮ ᱱᱚᱝᱠᱟ
ᱟᱪᱪᱷᱟ ᱟᱪᱪᱷᱟ ᱢᱟᱱᱮ ᱢᱟᱱᱮ ᱩᱱ ᱩᱱᱠᱩᱣᱟᱜ ᱢᱟᱱᱮ ᱢᱳᱰ ᱢᱟᱱᱮ ᱚᱠᱟᱴᱟᱜ ᱥᱤᱡᱮᱱ ᱨᱮ ᱩᱝᱠᱩ ᱚᱱᱠᱟ ᱢᱟᱱᱮ ᱚᱱᱠᱟ ᱟᱨ ᱪᱮᱫ ᱯᱩᱨᱟᱹ ᱢᱟᱱᱮ ᱚᱠᱟᱴᱟᱜ ᱢᱟᱱᱮ ᱴᱟᱹᱭᱤᱢ ᱨᱮ ᱩᱱᱠᱩ ᱟᱨᱚ ᱰᱷᱮᱨ ᱧᱚᱜ ᱠᱚ ᱨᱟᱹᱥᱠᱟᱹ ᱨᱟᱹᱥᱠᱟᱹ ᱨᱚᱢᱚᱡᱽ ᱨᱮᱠᱚ ᱛᱟᱦᱮᱱᱟ?
ᱨᱟᱹᱥᱠᱟᱹ ᱨᱚᱢᱚᱡᱽ ᱥᱟᱶᱛᱮ ᱱᱩᱠᱩᱣᱟᱜ ᱡᱟᱦᱟᱸ ᱢᱤᱫᱴᱤᱡ ᱩᱱᱠᱤᱱ ᱟᱹᱠᱤᱱᱟᱜ ᱵᱟᱨᱭᱟ ᱢᱚᱱᱮᱠᱤᱱ ᱢᱤᱞᱚᱢ ᱛᱟᱹᱠᱤᱱ ᱱᱚᱣᱟ ᱫᱚ ᱢᱥᱧ ᱫᱚ ᱦᱩᱭᱩᱜ ᱠᱟᱱᱟ ᱟᱵᱚ ᱡᱟᱦᱟᱸ ᱞᱟᱹᱭ ᱠᱟᱜ ᱵᱚᱱ ᱱᱚᱣᱟ ᱵᱷᱟᱫᱚᱨ ᱵᱚᱸᱜᱟ ᱢᱮᱱᱛᱮ
ᱟᱪᱷᱟᱪᱷᱟᱪᱷᱟ ᱦᱮᱸ
ᱚᱱᱟ ᱵᱷᱟᱫᱚᱨ ᱵᱚᱸᱜᱟ ᱨᱮᱜᱮ ᱩᱱᱠᱩ ᱫᱚ ᱟᱠᱚ ᱠᱚ ᱨᱟᱹᱥᱠᱟᱹ ᱡᱚᱝᱟ ᱾
ᱟᱪᱪᱷᱟ ᱪᱷᱟ ᱟᱫᱚ ᱜᱚᱝᱠᱮ ᱟᱹᱞᱤᱧ ᱫᱚ ᱢᱟᱱᱮ ᱥᱮᱛᱟᱻ ᱥᱮᱛᱟ ᱵᱟᱨᱮ ᱛᱮ ᱚᱵᱚᱥᱥᱳᱭ ᱟᱵᱮᱱ ᱦᱚᱸ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱮᱜᱼᱟ ᱥᱮ ᱟᱹᱞᱤᱧ ᱦᱚᱸ ᱛᱤᱱᱟᱹᱜ ᱵᱟᱰᱟᱭ ᱚᱱᱟ ᱚᱵᱚᱥᱥᱳᱭ ᱟᱵᱮᱱ ᱴᱷᱮᱱ ᱵᱟᱰᱟᱭ ᱡᱚᱝ ᱟᱱᱟᱞᱤᱧ ᱦᱮᱸ ᱛᱚᱵᱮ ᱜᱚᱞᱯᱦᱚ ᱫᱚ ᱦᱩᱭᱩᱜ ᱠᱟᱱᱟ ᱩᱱᱠᱩ ᱥᱮᱛᱟ ᱠᱟᱹᱴᱤᱡ ᱟᱹᱞᱤᱧ ᱢᱟᱱᱮ ᱠᱟᱹᱴᱤᱡ ᱢᱟᱱᱮ ᱵᱟᱹᱲᱤᱡ ᱞᱤᱧ ᱢᱮᱛᱟ ᱠᱚᱣᱟ ᱠᱟᱨᱚᱱ ᱱᱚᱜᱼᱚᱭ ᱡᱮ ᱵᱷᱟᱫᱚᱨ ᱵᱚᱸᱜᱟ ᱫᱤᱱ ᱫᱚ ᱫᱚᱢᱮ ᱡᱚᱱᱰᱨᱟ ᱜᱟᱡᱟᱲ ᱥᱮ ᱡᱟᱦᱟᱱ ᱡᱮᱠᱳᱱᱳ ᱜᱟᱡᱟᱲ ᱜᱮ ᱛᱟᱦᱮᱱ ᱠᱟᱱᱟ ᱚᱱᱟ ᱜᱟᱡᱟᱲ ᱛᱟᱞᱟᱨᱮ ᱡᱩᱫᱤ ᱩᱱᱠᱩ ᱟᱠᱚᱣᱟᱜ ᱨᱤᱞᱮᱥᱚᱱ ᱚᱸᱰᱮ ᱡᱩᱫᱤ ᱠᱚ ᱥᱚᱞᱵᱷ ᱠᱮᱭᱟ ᱛᱟᱦᱚᱞᱮ ᱟᱹᱰᱤᱜᱮ ᱱᱟᱯᱟᱭ ᱠᱚᱜᱼᱟ ᱢᱮᱱᱠᱷᱟᱱ ᱛᱟᱞᱟ ᱦᱚᱨ ᱨᱮ ᱥᱮ ᱤᱥᱠᱩᱞ ᱠᱚᱞᱮᱡᱽ ᱥᱟᱢᱟᱝ ᱨᱮ ᱚᱱᱟ ᱠᱚᱫᱚ ᱢᱟᱱᱤᱡ ᱟᱹᱞᱤᱧᱟᱜ ᱯᱚᱠᱷᱮ ᱫᱚ ᱢᱟᱱᱮ ᱚᱱᱟ ᱠᱚ ᱠᱟᱹᱴᱤᱡ ᱵᱟᱹᱲᱤᱡ ᱞᱤᱧ ᱢᱚᱱᱮᱭᱟᱜ ᱠᱟᱱᱟ ᱾ ᱩᱱᱠᱩ ᱥᱮᱛᱟ ᱵᱟᱹᱵᱩ
ᱚᱵᱚᱥᱥᱳᱭ ᱟᱵᱚ ᱡᱟᱦᱟᱸ ᱟᱵᱚ ᱡᱟᱦᱟᱸ ᱞᱮᱠᱟ ᱢᱤᱫᱴᱤᱡ ᱜᱷᱟᱨᱚᱸᱡᱽ ᱵᱚᱱ ᱵᱮᱱᱟᱣ ᱟᱠᱟᱫ ᱥᱮ ᱡᱟᱦᱟᱸ ᱞᱮᱠᱟ ᱢᱤᱫᱴ ᱥᱟᱹᱜᱟᱹᱭ ᱥᱚᱢᱯᱚᱨᱠᱚ ᱢᱮᱱᱟᱜ ᱛᱟᱵᱚᱱ ᱢᱮᱱᱠᱷᱟᱱ ᱩᱱᱠᱩ ᱫᱚ ᱚᱱᱠᱟ ᱵᱟᱝᱠᱚ ᱵᱮᱱᱟᱣ ᱫᱟᱲᱮ ᱟᱠᱟᱫ ᱠᱚᱣᱟ ᱪᱟᱸᱫᱚ ᱰᱚᱸᱜᱟ ᱾
ᱩᱱᱤ ᱫᱚ ᱵᱟᱭ ᱩᱨᱩᱢᱮᱭᱟ ᱟᱭᱳ ᱵᱟᱭᱩᱨᱩᱟ ᱦᱮᱸ ᱵᱟᱭ ᱩᱨᱩᱢᱮᱭᱟ ᱫᱟᱹᱭ ᱵᱟᱭ ᱩᱨᱩᱢᱮᱭᱟ ᱛᱮᱭᱟᱝ ᱩᱱᱠᱩᱮᱱ ᱛᱚ ᱚᱱᱠᱟ ᱢᱮᱱᱟᱜ ᱠᱚ ᱛᱟᱠᱚᱣᱟ ᱥᱮ
ᱦᱮᱸ
ᱩᱱᱠᱩ ᱫᱚ ᱞᱟᱡᱟᱣ ᱥᱚᱨᱚᱢ ᱢᱮᱱᱛᱮ ᱵᱟᱹᱱᱩᱜᱼᱟ ᱩᱱᱠᱩ ᱫᱚ ᱦᱚᱲ ᱛᱟᱞᱟ ᱨᱮᱜᱮᱠᱚ ᱠᱩᱥᱤᱭᱟᱜᱼᱟ ᱡᱟᱛᱮ ᱟᱞᱮ ᱠᱚ ᱧᱮᱞ ᱫᱟᱲᱮ ᱞᱮᱢᱟ
ᱟᱪᱪᱷᱟ
ᱵᱟᱠᱷᱟᱡ ᱩᱱᱠᱩᱣᱟᱜ ᱨᱟᱹᱥᱠᱟᱹ ᱫᱚ ᱚᱠᱚᱭ
ᱟᱪᱪᱷᱟ ᱟᱪᱷᱟ ᱚᱱᱮ ᱚᱱᱠᱟ ᱠᱟᱱᱟ ᱵᱟᱝ
ᱦᱩᱸ
ᱫᱤᱦ ᱱᱟᱯᱟᱭ ᱱᱟᱯᱟᱭ ᱠᱟᱛᱷᱟ ᱠᱚᱜᱮᱢ ᱨᱚᱯᱚᱲ ᱠᱟᱱᱟ ᱚᱵᱚᱥᱥᱳᱭ
ᱨᱚᱯᱚᱲ ᱥᱟᱱᱟ ᱠᱟᱱᱟ ᱠᱟᱛᱷᱟ ᱛᱟᱦᱮᱸᱭᱮᱱᱟ ᱟᱵᱮᱱᱟᱜ ᱜᱮᱤᱱᱟᱜ ᱜᱮᱢ ᱥ ᱛᱟᱦᱮᱱᱟ ᱟᱹᱞᱤᱧᱟᱜ ᱟᱹᱞᱤᱧ ᱦᱚᱸ ᱟᱹᱵᱤᱱᱟᱜ ᱡᱚᱠᱷᱚᱡ ᱟᱧ ᱥᱟᱱᱟ ᱛᱟᱦᱮᱱᱟ ᱡᱟᱹᱱᱤᱡ ᱠᱷᱟᱱ ᱞᱟᱹᱞᱟᱹᱭ ᱥᱟᱱᱟᱛᱮ
ᱦᱮᱸ ᱜᱚᱢᱠᱮ ᱟᱨ ᱟᱞᱚᱵᱮᱱ ᱢᱮᱱᱟ ᱟᱹᱞᱤᱧ ᱦᱚᱸᱛᱚ ᱢᱮᱢᱮᱱ ᱢᱟ ᱵᱩᱡᱷᱟᱹᱣᱮᱫ ᱞᱤᱧ ᱜᱮᱭᱟ ᱢᱮᱱᱠᱷᱟᱱ ᱱᱚᱜᱼᱚ ᱱᱚᱝᱠᱟ ᱴᱟᱭᱤᱢ ᱠᱚᱜᱮ ᱪᱟᱵᱟ ᱜᱚᱫᱱᱟ ᱟᱨ ᱛᱟᱦᱚᱞᱮ ᱪᱤᱠᱟ ᱵᱮᱱ ᱪᱟᱵᱟᱭᱟ
ᱛ ᱫᱚ ᱵᱟᱭ ᱛᱟᱸᱜᱤᱭᱟ ᱢᱮᱱᱠᱷᱟᱱ ᱱᱚᱣᱟ
ᱮᱠᱴᱩ ᱱᱚᱣᱟ ᱫᱚᱥᱨᱟ ᱤᱭᱟᱹ ᱨᱮᱞᱟᱝ ᱵᱚᱞᱚᱱᱟ
ᱚᱭ ᱥᱚᱢᱚᱭ ᱡᱚᱦᱟᱨ ᱢᱟᱧ ᱪᱟᱞᱟᱣ ᱢᱩᱪᱟᱹᱫ ᱮᱫᱟ
ᱦᱮᱸ ᱢᱩᱪᱟᱹᱫ ᱡᱚᱦᱟᱨ